ᱜᱚᱝᱠᱮ ᱡᱚᱦᱟᱨ ᱜᱮ
ᱪᱮᱫ ᱠᱚᱵᱤᱱ ᱪᱤᱠᱟᱹ ᱵᱟᱲᱟᱭᱮᱫ ᱱᱟᱯᱟᱭ ᱜᱮ ᱜᱚᱢᱠᱮ
ᱦᱳᱭ ᱟᱹᱞᱤᱧ ᱦᱚᱸ ᱱᱤᱛᱚᱜ ᱫᱚ ᱱᱤᱭᱟᱹ ᱪᱟᱸᱫᱚ ᱵᱚᱸᱜᱟ ᱫᱟᱭᱟ ᱫᱩᱞᱟᱹᱲ ᱛᱮ ᱟᱹᱰᱤ ᱱᱟᱯᱟᱭ ᱜᱮ ᱢᱮᱱᱟᱜ ᱟᱠᱟᱫ ᱞᱮᱭᱟ
ᱦᱮᱸ ᱜᱚᱝᱠᱮ ᱱᱟᱯᱟᱭ ᱛᱟᱦᱮᱸ ᱞᱮᱠᱷᱟᱱ ᱜᱮ ᱵᱷᱟᱹᱜᱤ
ᱦᱳᱭ ᱦᱳᱭ ᱦᱳᱭ ᱟᱨ ᱪᱮᱫ ᱠᱚᱯᱮ ᱠᱟᱹᱢᱤ ᱵᱟᱲᱟᱭᱮᱫ-ᱟ ᱱᱤᱛᱚᱜ ᱫᱚ
ᱜᱚᱝᱠᱮ ᱠᱟᱹᱢᱤ ᱵᱚᱞᱛᱮ ᱟᱫᱚ ᱱᱤᱛᱚᱜ ᱫᱚ ᱠᱟᱹᱢᱤ ᱨᱮᱱᱟᱜ ᱱᱤᱛᱚᱜ ᱫᱚ ᱵᱟᱦᱨᱮ ᱨᱮ ᱢᱮᱱᱟᱜ ᱟᱠᱟᱫ ᱞᱤᱧᱟ ᱱᱤᱛᱚᱜ ᱫᱚ ᱠᱟᱹᱢᱤ ᱠᱚᱫᱚ ᱵᱟᱹᱞᱤᱧ ᱠᱟᱹᱢᱤ ᱵᱟᱲᱟᱭᱮᱫᱟ
ᱦᱳᱭ ᱦᱳᱭ ᱦᱳᱭ
ᱟᱹᱵᱤᱱ ᱜᱮ ᱪᱮᱫ ᱠᱚᱵᱤᱱ ᱠᱟᱹᱢᱤ ᱵᱟᱲᱟᱭᱮᱫᱟ ᱪᱮᱛᱟ
ᱟᱹᱞᱤᱧ ᱦᱚᱸ ᱜᱚᱝᱠᱮ ᱱᱤᱛᱚᱜ ᱫᱚ ᱪᱟᱥ ᱠᱟᱹᱢᱤ ᱨᱮ ᱞᱟᱜᱟᱣ ᱦᱩᱭ ᱟᱠᱟᱱᱟ ᱛᱤᱦᱤᱧ ᱜᱟᱯᱟ ᱫᱚ ᱟᱲᱮ ᱠᱚ ᱞᱟᱜ ᱦᱩᱭᱩᱜ ᱠᱟᱱᱟ ᱟᱥᱟᱲ ᱥᱨᱟᱯ ᱩᱱ ᱫᱤᱱ ᱫᱚ ᱨᱮᱸᱜᱮᱡ ᱦᱚᱲ ᱟᱨ ᱦᱚᱸ ᱵᱟᱢ ᱪᱟᱥ ᱞᱮᱠᱷᱟᱱ ᱪᱮᱫ ᱮᱢ ᱡᱚᱢᱟ
ᱦᱳᱭ ᱜᱚᱝᱠᱮ ᱦᱳᱭ ᱦᱳᱭ
ᱦᱳᱭ ᱦᱳᱭ ᱟᱫᱚ ᱟᱯᱮ ᱠᱚᱫᱚ
ᱜᱚᱝᱠᱮ ᱛᱟᱦᱚᱞᱮ ᱜᱚᱝᱠᱮ ᱛᱟᱦᱚᱞᱮ ᱦᱳᱲᱳ ᱠᱚ ᱨᱚᱦᱚᱭ ᱦᱩᱭᱩᱜ ᱠᱟᱱᱟ ᱵᱟᱝ
ᱦᱳᱭ ᱜᱚᱝᱠᱮ ᱱᱤᱛᱚᱜ ᱫᱚ ᱦᱳᱲᱳ ᱠᱚ ᱨᱚᱦᱚᱭ ᱦᱩᱭᱩᱜ ᱠᱟᱱᱟ ᱟᱯᱮ ᱥᱮᱫ ᱫᱚ ᱜᱚᱝᱠᱮ ᱠᱷᱚᱱ ᱢᱟ ᱵᱟᱠᱚ ᱨᱚᱦᱚᱭᱮᱫᱼᱟ ᱪᱮ
ᱜᱚᱢᱠᱮᱻ ᱨᱚᱦᱚᱭ ᱫᱚ ᱥᱩᱨ ᱧᱚᱜ ᱟᱠᱟᱱᱟ ᱥᱩᱨᱩᱜ ᱠᱟᱱᱟ ᱜᱚᱝᱠᱮ ᱦᱮᱸ
ᱟᱪᱪᱷᱟ ᱟᱪᱪᱷᱟ ᱦᱮᱸ ᱛᱚ
ᱦᱮᱸ
ᱛᱟᱦᱚᱞᱮ ᱟᱹᱵᱤᱱ ᱫᱚ ᱵᱟᱦᱨᱮ ᱨᱮ ᱢᱮᱱᱟᱜ ᱟᱠᱟᱜ ᱵᱤᱱᱟ ᱦᱳᱭᱥᱮ
ᱦᱳᱭ ᱜᱚᱝᱠᱮ ᱦᱳᱭ ᱵᱟᱦᱨᱮ ᱨᱮ ᱢᱮᱱᱟᱜ ᱟᱠᱟᱜ ᱞᱤᱧᱟ
ᱦᱳᱭ ᱦᱳᱭ ᱦᱳᱭ ᱟᱨᱻ
ᱜᱚᱝᱠᱮ ᱛᱟᱦᱞᱮ ᱵᱟᱹᱫᱽ ᱵᱟᱹᱲᱤᱭᱟᱹ ᱵᱟᱹᱭᱦᱟᱹᱲ ᱠᱚᱫᱚ ᱛᱟᱦᱞᱮ ᱫᱟᱜ ᱛᱮ ᱯᱮᱨᱮᱡ ᱟᱠᱟᱱᱟ।
ᱦᱮᱸ ᱜᱚᱝᱠᱮ ᱱᱚᱛᱮ ᱫᱚ ᱫᱚᱢᱮ ᱫᱟᱜ ᱟᱠᱟᱜ ᱟᱭ᱾ ᱥᱮ ᱨᱚᱠᱚᱢ ᱯᱮᱨᱮᱡ ᱟᱠᱟᱱᱟ ᱱᱤᱛᱚᱜ ᱫᱚ ᱪᱟᱥ ᱼᱼ ᱞᱟᱹᱜᱤᱫ ᱫᱚ ᱟᱹᱰᱤ ᱪᱮᱦᱨᱟ ᱦᱤᱡᱩᱜᱼᱟ ᱚᱱᱮ ᱪᱟᱥ ᱫᱟᱲᱮᱭᱟᱜ ᱠᱷᱟᱱ ᱜᱮ᱾
ᱜᱚᱝᱠᱮ ᱛᱟᱦᱚᱞᱮ ᱜᱟᱹᱲᱤ ᱠᱚᱛᱮ ᱜᱮ ᱥᱮᱻ ᱱᱟᱦᱮᱞ ᱠᱚᱛᱮ
ᱦᱮᱸ ᱜᱚᱝᱠᱮ ᱱᱤᱛᱚᱜ ᱫᱚ ᱜᱟᱹᱰᱤ ᱠᱚᱛᱮ ᱜᱮᱻ ᱱᱟᱦᱮᱞ ᱠᱚᱫᱚ ᱱᱤᱛᱚᱜ ᱫᱚ ᱟᱫ ᱪᱟᱵᱟᱜ ᱠᱟᱱᱟ।
ᱦᱳᱭ ᱦᱳᱭ ᱦᱳᱭ ᱱᱚᱣᱟ ᱛᱚ ᱧᱮᱞᱚᱜ ᱠᱟᱱᱟ ᱡᱮ ᱜᱚᱝᱠᱮ ᱟᱫ ᱪᱟᱵᱟᱜ ᱠᱟᱱᱟ ᱱᱟᱦᱮᱞ ᱠᱚᱫᱚ ᱵᱟᱝ ᱠᱚ ᱞᱟᱜᱟᱣᱮᱫ। ᱱᱤᱛᱚᱜ ᱦᱳᱭ
ᱞᱟᱹᱭ ᱟᱠᱚ ᱥᱟᱹᱨᱤ ᱥᱮ ᱱᱟᱥᱮ ᱡᱩᱜᱽ ᱵᱚᱫᱚᱞ ᱟᱠᱟᱱᱟ।
ᱦᱳᱭ ᱜᱚᱝᱠᱮ ᱟᱹᱞᱤᱧ ᱦᱚᱸ ᱧᱮᱞ ᱮᱫᱟ ᱞᱤᱧ ᱡᱮ ᱡᱩᱜᱽ ᱫᱚ ᱵᱚᱫᱚᱞᱚᱜ ᱠᱟᱱ ᱜᱮᱭᱟ ᱥᱮ ᱦᱚᱲᱵᱚᱱ ᱵᱚᱫᱚᱞᱚᱜ ᱚᱱᱟᱻ ᱠᱚ᱾
ᱦᱳᱭ ᱦᱳᱭ ᱚᱱᱟ ᱠᱷᱟᱹᱛᱤᱨ ᱛᱮ ᱦᱳᱭ ᱜᱚᱝᱠᱮ ᱟᱹᱵᱤᱱ ᱵᱤᱱ ᱟᱹᱵᱤᱱ ᱵᱤᱱ ᱩᱭᱦᱟᱹᱨ ᱧᱟᱢᱟ ᱟᱠᱟᱜᱼᱟ ᱢᱟᱱᱮ ᱪᱮᱫ ᱠᱷᱟᱹᱛᱤᱨ ᱛᱮ ᱦᱚᱲ ᱵᱚᱱ ᱵᱚᱫᱚᱞᱚᱜ ᱠᱟᱱᱟ ᱥᱮ ᱪᱮᱫ ᱞᱮᱠᱟ ᱨᱮ ᱞᱟᱹᱭᱚᱜᱚᱜ ᱠᱟᱱᱟ ᱡᱩᱜᱽ ᱵᱚᱫᱚᱞ ᱟᱠᱟᱱᱟ? ᱟᱹᱵᱤᱱ ᱵᱤᱱ ᱢᱟᱱᱮ ᱩᱭᱦᱟᱹᱨ ᱧᱟᱢ ᱟᱠᱟᱫᱼᱟ ᱠᱤ?
ᱟᱻᱦᱚᱲ ᱵᱚᱫᱚᱞ ᱨᱮᱱᱟᱜ ᱠᱟᱨᱚᱱ ᱫᱚ ᱜᱚᱝᱠᱮ ᱞᱤᱧ ᱞᱟᱹᱭᱟ ᱱᱚᱸᱰᱮ ᱫᱚ ᱼᱼ ᱦᱮᱸ ᱱᱮᱛᱟᱨ ᱴᱟᱠᱟ ᱯᱚᱭᱥᱟ ᱨᱮᱱᱟᱜ ᱡᱩᱜᱽ ᱠᱟᱱᱟ ᱛᱚ ᱜᱚᱝᱠᱮ।
ᱦᱳᱭ ᱦᱳᱭ ᱦᱳᱭ
ᱟᱫᱚ ᱚᱱᱟ ᱴᱟᱠᱟ ᱯᱚᱭᱥᱟ ᱚᱠᱚᱭᱟᱜ ᱰᱷᱮᱨ ᱩᱱᱤ ᱫᱚ ᱟᱡ ᱞᱮᱠᱟ ᱛᱮᱜᱮ ᱪᱟᱞᱟᱜ ᱠᱟᱱᱟᱭ ᱥᱮ। ᱜᱚᱝᱠᱮ
ᱦᱳᱭ, ᱞᱟᱹᱭ ᱵᱟᱲᱟᱭᱮᱫᱼᱟ ᱦᱳᱭ ᱦᱳᱭ ᱦᱳᱭ
ᱟᱨ ᱨᱮᱸᱜᱮᱡ ᱦᱚᱲ ᱢᱮᱱᱟᱜ ᱵᱚᱱᱟ ᱡᱟᱦᱟᱸᱭ ᱩᱱᱠᱩ ᱫᱚ ᱱᱟᱦᱮᱞ ᱠᱚᱛᱮᱜᱮ ᱪᱟᱞᱟᱣ ᱦᱩᱭᱩᱜ ᱛᱟᱵᱚᱱᱟ।
ᱦᱳᱭᱻᱦᱳᱭᱻᱦᱳᱭ ᱾
ᱦᱮᱸ ᱟᱹᱞᱤᱧᱟᱜ ᱠᱟᱛᱷᱟ ᱞᱮᱠᱟ ᱛᱮᱫᱚ ᱦᱚᱲ ᱜᱮᱵᱚᱱ ᱵᱚᱫᱚᱞᱚᱜ ᱠᱟᱱᱟ ᱴᱟᱠᱟ ᱯᱚᱭᱥᱟ ᱼᱼ ᱟᱠᱚ ᱠᱷᱟᱹᱛᱤᱨ ᱛᱮ ᱦᱮᱸ᱾
ᱦᱳᱭ ᱦᱳᱭ ᱟᱫᱚ ᱟᱹᱞᱤᱧ ᱫᱚᱞᱤᱧ ᱞᱟᱹᱭᱮᱫᱼᱟ, ᱢᱟᱱᱮ ᱪᱮᱫ ᱠᱷᱟᱹᱛᱤᱨ ᱛᱮᱵᱚᱱ ᱵᱚᱫᱚᱞᱚᱜ ᱠᱟᱱᱟ ᱩᱭᱦᱟᱹᱨ ᱵᱤᱱ ᱩᱭᱦᱟᱹᱨ ᱧᱟᱢ ᱠᱟᱜᱼᱟ?
ᱟᱹᱞᱤᱧ ᱫᱚ ᱵᱟᱹᱞᱤᱧ ᱩᱭᱦᱟᱹᱨ ᱧᱚᱜ ᱠᱟᱫᱟ ᱩᱱᱟᱹᱜ ᱫᱚ।
ᱟᱪᱪᱷᱟ ᱟᱪᱪᱷᱟ ᱟᱹᱞᱤᱧᱟᱜ ᱢᱚᱱᱮ ᱛᱮᱫᱚ ᱟᱹᱞᱤᱧᱟᱜ ᱢᱚᱱᱮ ᱛᱮᱫᱚ ᱼᱼ ᱥᱮ ᱡᱟᱦᱟᱸ ᱧᱮᱞ ᱧᱟᱢᱚᱜ ᱠᱟᱱᱟ᱾
ᱦᱳᱭᱻᱦᱳᱭ ᱾
ᱮᱸᱻ, ᱢᱳᱵᱟᱭᱤᱞ ᱠᱷᱟᱹᱛᱤᱨ ᱛᱮ ᱟᱵᱚ ᱦᱚᱲ ᱫᱚᱵᱚᱱ ᱵᱚᱫᱚᱞᱚᱜ ᱠᱟᱱᱟ। ᱩᱱ ᱫᱟᱨᱟ ᱫᱚ ᱯᱟᱹᱦᱤᱞ ᱫᱚ ᱩᱱᱟᱹᱜ ᱢᱳᱵᱟᱭᱤᱞ ᱵᱟᱝ ᱛᱟᱦᱮᱸᱜ ᱠᱟᱱ ᱛᱮ᱾
ᱦᱳᱭᱻᱦᱳᱭ ᱾
ᱜᱤᱫᱽᱟᱹᱨ ᱯᱤᱫᱽᱟᱹᱨ ᱥᱮ ᱦᱟᱲᱟᱢ ᱵᱩᱲᱦᱤ ᱥᱮ ᱠᱟᱹᱢᱤ ᱠᱟᱹᱥᱱᱤ
ᱦᱮᱸᱻᱦᱮᱸ᱾
ᱡᱚᱛᱚᱜᱮ ᱢᱟᱱᱮ ᱮᱢᱱᱤ ᱼᱼ ᱮᱢᱱᱤ ᱛᱮᱜᱮ ᱦᱩᱭᱩᱜ ᱠᱟᱱ ᱛᱟᱦᱮᱸᱱ, ᱟᱨ ᱱᱤᱛᱚᱜ ᱫᱚ ᱢᱳᱵᱟᱭᱤᱞ ᱢᱳᱵᱟᱭᱤᱞ ᱦᱮᱡ ᱠᱟᱱᱟ।
ᱦᱳᱭᱻᱦᱳᱭ ᱾
ᱢᱟᱱᱮ ᱚᱠᱟᱨᱮ ᱤᱭᱩᱴᱩᱵᱽ ᱢᱟᱱᱮ ᱯᱷᱮᱥᱵᱩᱠ ᱟᱨ ᱜᱤᱫᱟᱹᱨ ᱯᱤᱫᱟᱹᱨ ᱠᱚ, ᱢᱳᱵᱟᱭᱤᱞ ᱠᱚ ᱮᱢᱟ ᱠᱚ ᱠᱟᱱᱟ। ᱟᱫᱚᱻ ᱦᱳᱭᱻᱦᱳᱭ, ᱟᱫᱚ ᱜᱤᱫᱽᱟᱹᱨ ᱯᱤᱫᱟᱽᱹᱨ ᱡᱩᱫᱤ ᱚᱱᱟ ᱠᱟᱹᱴᱤᱡ ᱜᱤᱫᱽᱟᱹᱨ ᱠᱷᱚᱱᱟᱜ ᱜᱮ ᱡᱩᱫᱤ ᱢᱳᱵᱟᱭᱤᱞᱮᱢ ᱥᱟᱵ ᱟᱭᱟ ᱟᱫᱚ ᱜᱤᱫᱽᱟᱹᱨ ᱼᱼ ᱪᱮᱫ ᱞᱮᱠᱟᱭ ᱪᱮᱫ ᱞᱮᱠᱟᱭ ᱢᱟᱱᱮ ᱪᱮᱫ ᱠᱚᱭ ᱥᱮᱬᱟᱭᱟ, ᱚᱱᱟ ᱡᱟᱦᱟᱸ ᱢᱳᱵᱟᱭᱤᱞ ᱨᱮ ᱧᱮᱞᱟ ᱚᱱᱟ ᱠᱚᱜᱮ ᱛᱚ ᱥᱮᱬᱟᱭᱟᱭ।
ᱦᱳᱭ ᱜᱚᱝᱠᱮ ᱦᱳᱭ ᱦᱳᱭ ᱟᱹᱞᱤᱧ ᱫᱚᱞᱤᱧ ᱞᱟᱹᱭᱟ ᱡᱮ ᱦᱮᱸ ᱼᱼ ᱟᱹᱞᱤᱧ ᱫᱚᱞᱤᱧ ᱞᱟᱹᱭᱟ ᱡᱮ ᱮᱸ ᱠᱟᱹᱴᱤᱡ ᱠᱷᱚᱱ ᱫᱚ ᱢᱳᱵᱟᱭᱤᱞ ᱮᱢ ᱠᱚᱫᱚ ᱼᱼ ᱮᱠᱟᱞ ᱜᱮ ᱢᱟᱱᱟ ᱜᱮ ᱵᱷᱟᱜᱮ।
ᱦᱳᱭᱻᱦᱳᱭ ᱾
ᱞᱟᱹᱠᱛᱤ ᱠᱟᱱᱟ ᱾
ᱦᱳᱭᱻ ᱦᱳᱭ, ᱜᱚᱢᱠᱮ ᱦᱮᱸ ᱟᱫᱚ ᱼᱼ
ᱠᱷᱚᱡᱚᱜ ᱠᱟᱱᱟ ᱵᱚ᱾
ᱦᱳᱭ ᱜᱚᱢᱠᱮ ᱢᱟᱱᱮ ᱡᱟᱦᱟᱸ ᱯᱟᱹᱦᱤᱞ ᱦᱚᱲ ᱩᱱᱠᱩ ᱫᱚ ᱴᱷᱤᱠ ᱜᱮᱭᱟ ᱡᱟᱦᱟᱸᱭ ᱮᱢᱚᱱ ᱟᱵᱚ ᱮᱢ ᱠᱟᱜ ᱵᱚᱱᱟ ᱢᱳᱵᱟᱭᱤᱞ ᱠᱚ᱾
ᱦᱳᱭᱻᱦᱳᱭ᱾
ᱟᱵᱚ ᱫᱚ ᱱᱚᱣᱟ ᱜᱮᱵᱚᱱ ᱼᱼ ᱥᱮᱬᱟᱭᱮᱼᱟ ᱥᱮ ᱢᱟᱱᱮ ᱯᱟᱛᱟ ᱪᱷᱟ ᱢᱟᱱᱮ ᱡᱟᱦᱟᱸ ᱯᱟᱛᱟᱨᱮ ᱯᱟᱛᱟ ᱥᱮᱨᱮᱧ ᱯᱟᱛᱟ ᱮᱱᱮᱡ ᱠᱚᱫᱚ ᱚᱱᱟ ᱠᱚᱫᱚ ᱵᱟᱵᱚᱱ ᱧᱮᱞᱮᱜᱼᱟ।
ᱦ
ᱢᱳᱵᱟᱭᱤᱞ ᱨᱮ ᱵᱟᱹᱲᱤᱡ ᱵᱟᱹᱲᱤᱡ ᱡᱤᱱᱤᱥ ᱠᱚᱜᱮ ᱵᱚᱱ ᱧᱮᱞ ᱵᱟᱲᱟᱭᱮᱜᱼᱟ, ᱟᱫᱚ ᱚᱱᱟ ᱠᱚᱜᱮ ᱵᱚᱱ ᱥᱮᱬᱟᱭᱮᱜᱼᱟ ᱚᱱᱟ ᱠᱚᱜᱮ ᱼᱼ ᱡᱚᱛᱚ ᱵᱚᱱ ᱦᱤᱲᱤᱧ ᱪᱟᱵᱟᱭᱮᱜᱼᱟ।
ᱦᱳᱭ ᱜᱚᱝᱠᱮ ᱦᱳᱭ ᱾
ᱠᱟᱹᱴᱤᱡᱟ ᱴᱟᱜ ᱴᱟᱠᱟ ᱯᱚᱭᱥᱟ ᱦᱚᱸ ᱡᱩᱜᱽ ᱦᱚᱸ ᱦᱮᱡ ᱠᱟᱱᱟ। ᱦᱟᱹᱱᱤ ᱜᱴ ᱱᱟᱥᱮᱱᱟᱜ ᱠᱟᱹᱴᱤᱡ ᱯᱷᱳᱱ ᱜᱚᱜᱼ ᱟᱭ ᱠᱷᱟᱱ ᱜᱮ ᱥᱮ ᱠᱟᱹᱴᱤᱡ ᱥᱳᱥᱟᱞ ᱢᱤᱰᱤᱭᱟ ᱨᱮ ᱠᱟᱹᱴᱤᱡ ᱧᱮᱞ ᱞᱮᱠᱷᱟᱱ ᱜᱮ ᱧᱟᱢᱚᱜ ᱼᱼ ᱠᱟᱱᱟ ᱠᱟᱱᱟᱭ ᱡᱮ ᱵᱟᱝᱢᱟ ᱱᱩᱭ ᱱᱚᱰᱮ ᱢᱮᱱᱟᱜ ᱠᱟᱫᱮᱭᱟ᱾
ᱦᱮᱸ
ᱯᱷᱳᱱᱟᱭ ᱜᱮ ᱱᱚᱸᱰᱮ ᱥᱤ ᱠᱟᱹᱛᱤᱧᱟᱭ।
ᱦᱳᱭᱻᱦᱳᱭ, ᱜᱚᱝᱠᱮ ᱦᱳᱭᱻᱦᱳᱭ ᱾
ᱟᱫᱚ ᱟᱹᱞᱤᱧᱟᱜ ᱢᱮᱱᱛᱮᱫᱚ ᱱᱚᱣᱟ᱾ ᱦᱮᱸ ᱦᱮᱸ
ᱟᱹᱰᱤ ᱡᱚᱛᱷᱟᱛ ᱠᱟᱛᱷᱟ ᱵᱤᱱ ᱞᱟᱹᱭ ᱟᱠᱟᱫᱟ ᱟᱹᱰᱤ ᱱᱚᱣᱟ ᱢᱚᱵᱟᱭᱤᱞ ᱡᱩᱜ ᱠᱟᱱᱟ ᱛᱚ ᱜᱚᱝᱠᱮ। ᱱᱤᱛᱚᱜ ᱠᱟᱹᱴᱤᱡ ᱠᱷᱚᱱ ᱜᱤᱫᱽᱨᱟᱹ᱾ ᱢᱳᱵᱟᱭᱤᱞ ᱠᱚ ᱮᱢ ᱠᱟᱛᱮ ᱜᱮ ᱟᱵᱚ ᱜᱮᱵᱚᱱ ᱵᱟᱹᱲᱤᱡᱮᱫ ᱠᱚᱣᱟ ᱱᱚᱣᱟ ᱫᱚ। ᱦᱩᱸ ᱦᱩᱸ ᱻ
ᱡᱮᱢᱚᱱ ᱜᱚᱜᱚ ᱦᱚᱲ ᱠᱚᱦᱚᱸᱻ ᱼᱼ ᱡᱩᱫᱤ ᱫᱚᱢᱮ ᱴᱤᱵᱷᱤ ᱠᱚ ᱢᱟᱛᱞᱚᱵ ᱴᱤᱵᱷᱤ ᱠᱚᱢ ᱦᱟᱛᱟᱣᱟᱭᱟ ᱚᱱᱟ ᱠᱟᱹᱴᱤᱜ ᱴᱤᱵᱷᱤ ᱠᱚᱢ ᱧᱮᱞ ᱼᱼ ᱪᱚᱭ ᱟᱦᱚᱸ ᱦᱚᱲ ᱦᱚᱸᱭ ᱵᱟᱹᱲᱤᱡᱚᱜᱼᱟ।
ᱦᱳᱭ ᱜᱚᱝᱠᱮ ᱦᱳᱭ ᱱᱚᱣᱟ ᱠᱚᱫᱚ ᱵᱟᱝ ᱮᱢᱜᱮ ᱮᱠᱟᱞ ᱼᱼ ᱞᱟᱹᱠᱛᱤ ᱠᱟᱱᱟ ᱦᱮᱸ ᱚᱱᱟ ᱠᱷᱟᱹᱛᱤᱨ ᱟᱹᱰᱤ ᱮᱸᱴᱠᱮᱴᱚᱬᱮ ᱜᱮ ᱦᱩᱭᱩᱜ ᱠᱟᱱᱟ ᱦᱮᱸ। ᱢᱮᱫ ᱠᱚᱨᱮᱱᱟᱜ ᱯᱨᱚᱵᱞᱮᱢ ᱦᱮᱸ ᱦᱚᱲᱢᱚ ᱨᱮᱱᱟᱜ ᱯᱨᱚᱵᱞᱮᱢ ᱴᱟᱭᱤᱢ ᱨᱮ ᱵᱟᱵᱚᱱ। ᱧᱩᱭᱫᱟ ᱦᱮᱸ ᱟᱹᱰᱤ ᱨᱚᱠᱚᱢ ᱯᱨᱚᱵᱞᱮᱢ ᱥᱤᱨᱡᱟᱹᱜ ᱠᱟᱱᱟ।
ᱦᱳᱭ ᱢᱟᱱᱮ ᱟᱹᱞᱤᱧᱟᱜ ᱢᱚᱱᱮ ᱢᱟᱱᱮ ᱡᱮ ᱞᱟᱹᱭ ᱮᱫᱼᱟ ᱡᱮ ᱟᱵᱚ ᱢᱳᱵᱟᱭᱤᱞ ᱵᱚᱫᱚᱞ ᱟᱠᱟᱫ ᱵᱚᱱᱟᱭ। ᱢᱟᱱᱮ ᱡᱚᱛᱚ ᱠᱤᱪᱷᱩ ᱨᱮᱱᱟᱜ ᱼᱼ ᱢᱟᱱᱮ ᱡᱚᱛᱚ ᱠᱤᱪᱷᱩ ᱨᱮᱱᱟᱜ ᱠᱟᱨᱚᱱ ᱧᱮᱞ ᱧᱟᱢᱚᱜ ᱠᱟᱱᱟ ᱢᱳᱵᱟᱭᱤᱞ ᱜᱮ।
ᱦᱮᱸ ᱜᱚᱝᱠᱮ ᱚᱱᱟ ᱼᱼ ᱟᱹᱰᱤ ᱡᱚᱛᱷᱟᱛ ᱜᱮᱵᱤᱱ ᱞᱟᱹᱭ ᱟᱠᱟᱫᱟ ᱢᱳᱵᱟᱭᱤᱞ ᱠᱷᱟᱹᱛᱤᱨ ᱜᱮᱵᱚᱱ ᱼᱼ ᱮᱸ ᱵᱚᱫᱚᱞᱚᱜ ᱠᱟᱱ ᱜᱮᱭᱟ ᱥᱮ ᱵᱚᱫᱚᱞᱚᱜ ᱠᱟᱱᱟ ᱡᱩᱜᱽ ᱦᱚᱸ ᱦᱮᱸ।
ᱦᱳᱭ ᱦᱳᱭ
ᱦᱳᱭ ᱦᱳᱭ ᱞᱟᱦᱟ ᱛᱮᱫᱚ ᱠᱚ ᱞᱟᱹᱭᱟ ᱥᱮ ᱪᱮᱫ ᱢᱤᱱᱤᱢᱤᱱᱤ ᱵᱟᱝ ᱛᱟᱦᱮᱸ ᱞᱮᱠᱟᱱ ᱨᱮᱦᱚᱸ ᱼᱼ ᱮᱸ ᱫᱟᱜ ᱡᱟᱹᱲᱤ ᱛᱮᱜᱮ ᱦᱩᱭ ᱠᱚᱜᱼᱟ᱾ ᱟᱫᱚ ᱱᱮᱛᱟᱨ ᱫᱚ ᱡᱮ ᱧᱮᱞᱚᱜᱚᱜ ᱠᱟᱱᱟ ᱡᱮ ᱼᱼ ᱮᱸ ᱫᱟᱜ ᱠᱚᱦᱚᱸ ᱢᱟᱱᱮ ᱚᱠᱛᱚ ᱠᱚᱨᱮ ᱵᱟᱝ ᱦᱩᱭᱩᱜ ᱠᱟᱱᱟ ᱦᱮᱸ᱾
ᱦᱳᱭ ᱦᱳᱭ ᱦᱳᱭ
ᱟᱨ
ᱦᱳᱭ ᱜᱚᱝᱠᱮ ᱱᱚᱣᱟ ᱦᱚᱸ ᱢᱤᱫᱴᱮᱱ ᱢᱟᱱᱮ ᱩᱭᱦᱟᱹᱨ ᱵᱷᱟᱵᱽᱱᱟ ᱨᱮᱱᱟᱜ ᱠᱟᱛᱷᱟ ᱠᱟᱱᱟ᱾ ᱦᱮᱸᱥᱮ ᱚᱱᱟ ᱦᱚᱸ ᱠᱟᱹᱴᱤᱡ ᱼᱼ ᱫᱤᱥᱟᱹ ᱫᱩᱞᱤᱧ ᱫᱤᱥᱟᱹ ᱵᱟᱲᱟᱭᱟ ᱩᱭᱦᱟᱹᱨ ᱫᱩᱞᱤᱧ ᱩᱭᱦᱟᱹᱨ ᱵᱟᱲᱟᱭᱟ। ᱢᱮᱱᱠᱷᱟᱱ ᱟᱹᱞᱤᱧ ᱫᱚ ᱩᱭᱦᱟᱹᱨ ᱼᱼ ᱵᱟᱹᱞᱤᱧ ᱧᱟᱢ ᱟᱠᱟᱟᱜᱼᱟ ᱡᱮ ᱼᱼ ᱩᱱ ᱫᱷᱟᱨᱟ ᱫᱚ ᱡᱚᱠᱷᱚᱱ ᱢᱚᱵᱟᱭᱤᱞ ᱦᱮᱡ ᱞᱟᱦᱟᱜᱮ ᱩᱱ ᱫᱷᱟᱨᱟ ᱫᱚ ᱟᱹᱰᱤ ᱱᱟᱯᱟᱭ ᱼᱼ ᱜᱮ ᱟᱹᱰᱤ ᱴᱟᱭᱤᱢ ᱨᱮ ᱼᱼ ᱥᱮ ᱟᱹᱰᱤ ᱥᱚᱢᱚᱭ ᱡᱚᱛᱷᱟᱛ ᱥᱚᱢᱚᱭ ᱨᱮ ᱫᱟᱜ ᱟᱵᱚᱱ ᱠᱟᱱ ᱛᱟᱦᱮᱸᱜ ᱟᱹᱰᱤ ᱱᱟᱯᱟᱭ ᱜᱮᱵᱚᱱ ᱪᱟᱥ ᱵᱟᱥᱮᱫ ᱛᱟᱦᱮᱸᱫ᱾ ᱥᱮᱨᱢᱟ ᱨᱮ ᱵᱟᱨ ᱫᱷᱟᱣ ᱠᱟᱛᱮᱜ ᱦᱳᱭ ᱥᱮ᱾ ᱟᱫᱚ ᱱᱮᱛᱟᱨ ᱫᱚ ᱥᱮᱨᱢᱟ ᱨᱮ ᱵᱟᱨ ᱫᱷᱟᱣ ᱫᱚ ᱵᱟᱝ ᱯᱩᱨᱟᱹᱜ ᱠᱟᱱ ᱛᱟᱵᱚᱱᱟ ᱢᱤᱫ ᱫᱷᱟᱣ ᱜᱮᱵᱚᱱ ᱪᱟᱥᱮᱫᱼᱟ ᱚᱱᱟ ᱦᱚᱸ ᱟᱹᱰᱤ ᱢᱟᱱᱮ ᱟᱹᱰᱤ ᱟᱱᱟᱴ ᱠᱟᱴᱮ ᱟᱹᱰᱤᱻᱤᱻᱤ ᱦᱚᱡᱚ ᱵᱚᱡᱚ ᱠᱟᱛᱮ ᱵᱚᱱ ᱪᱟᱥ ᱵᱟᱲᱟᱭᱮᱫᱼᱟ᱾
ᱱᱮᱛᱟᱨ ᱫᱚᱞᱤᱧ ᱧᱮᱞ ᱮᱫᱟ ᱛᱚ ᱢᱤᱫ ᱮ ᱥᱮᱨᱢᱟ ᱨᱮ ᱵᱟᱨ ᱫᱷᱟᱣ ᱪᱟᱥ ᱨᱮ ᱛᱚ ᱮᱸ ᱢᱤᱫ ᱫᱷᱟᱣ ᱫᱚ ᱥᱮᱨᱢᱟ ᱫᱟᱜ ᱡᱟᱹᱲᱤ ᱛᱮ ᱟᱨ ᱢᱤᱫ ᱫᱷᱟᱣ ᱫᱚ ᱢᱤᱱᱤ ᱛᱮᱠᱚ ᱪᱟᱥ ᱮᱫᱟ᱾ ᱟᱞᱮ ᱥᱮᱫ ᱫᱚ ᱫᱤᱥᱚᱢ ᱥᱮᱫ ᱫᱚ ᱱᱚᱝᱠᱟ
ᱟᱹᱞᱤᱧ ᱫᱚ ᱢᱚᱱᱮ ᱦᱩᱭᱩᱜ ᱠᱟᱱ ᱛᱟᱹᱞᱤᱧᱟ ᱵᱟᱝᱢᱟ ᱦᱚᱲ ᱥᱟᱶ ᱥᱟᱶᱛᱮ ᱵᱟᱝ ᱫᱚ᱾ ᱥᱮᱨᱢᱟ ᱠᱚᱸᱻᱦᱚᱸ ᱥᱮ ᱪᱟᱸᱫᱳ ᱵᱚᱸᱜᱟ ᱠᱚᱦᱚᱸ ᱠᱚ ᱵᱚᱫᱚᱞᱚᱜ ᱠᱟᱱ᱾
ᱚᱝᱠᱟᱱ ᱠᱟᱛᱷᱟ ᱫᱚ ᱵᱟᱝ ᱠᱟᱱᱟ ᱜᱚᱝᱠᱮ ᱟᱹᱞᱤᱧ ᱡᱟᱦᱟᱸᱞᱤᱧ ᱵᱩᱡᱽ ᱡᱟᱦᱟᱸ ᱫᱚ ᱥᱮᱨᱣᱟ ᱠᱚ ᱦᱚᱲ ᱠᱚ ᱵᱟᱝ ᱠᱚ ᱢᱟᱱᱟᱣᱮᱫᱼᱟ᱾
ᱟᱪᱪᱷᱟ ᱢᱟᱱᱮ ᱚᱱᱟ ᱠᱷᱟᱹᱛᱤᱨ ᱛᱮ ᱢᱟᱱᱮ
ᱵᱩᱨᱩ ᱠᱚ ᱡᱮᱢᱚᱱ ᱫᱮᱵᱟᱼᱥᱮᱵᱟ ᱚᱱᱟ ᱠᱚᱦᱚᱸ ᱟᱫ ᱪᱟᱵᱟᱜ ᱠᱟᱱᱟ ᱟᱥᱛᱮ ᱟᱥᱛᱮ᱾
ᱦᱳᱭ ᱦᱳᱭ ᱦᱳᱭ ᱦᱳᱭ ᱚᱱᱟ ᱚᱱᱟ ᱠᱚ ᱨᱮᱱᱟᱜ ᱠᱟᱨᱚᱱ ᱫᱚ ᱡᱚᱛᱚ ᱢᱳᱵᱟᱭᱤᱞ ᱜᱮᱛᱚ ᱜᱚᱢᱠᱮ᱾
ᱦᱮᱸ ᱻᱦᱮᱸᱻ ᱦᱮᱸᱻ ᱚᱱᱟ
ᱟᱵᱚ ᱢᱳᱵᱟᱭᱤᱞ ᱨᱮ ᱜᱤᱫᱽᱨᱟᱹ ᱵᱚᱱ ᱵᱮᱥᱛᱚᱜ ᱠᱟᱠᱚ ᱠᱟᱱᱟ᱾ᱪᱮᱫ ᱠᱚ ᱥᱮᱬᱟᱭᱟ? ᱟᱵᱚ ᱡᱟᱦᱟᱸ ᱜᱟᱯᱟᱞ ᱢᱟᱨᱟᱣ ᱠᱚᱵᱚᱱ ᱫᱩᱲᱩᱵ ᱵᱟᱲᱟᱜᱼᱟ ᱦᱳᱭ ᱥᱮ ᱢᱤᱫ ᱥᱟᱶᱛᱮ ᱚᱱᱟ ᱠᱚ ᱜᱟᱯᱟᱞ ᱢᱟᱨᱟᱣ ᱥᱮ ᱚᱱᱟ ᱵᱚᱸᱜᱟ ᱵᱩᱲᱩ ᱠᱚ ᱪᱮᱫ ᱞᱮᱠᱟᱛᱮ ᱵᱟᱲᱟᱭ ᱨᱮᱱᱟᱜ ᱦᱮᱸ ᱥᱮ ᱚᱱᱟ ᱠᱚᱦᱚᱸ ᱡᱩᱫᱤ ᱵᱟᱠᱚ ᱥᱮᱬᱟᱭᱟ ᱜᱤᱫᱟᱹᱨ ᱯᱤᱫᱟᱹᱨ ᱛᱟᱦᱚᱞᱮ ᱟᱫᱚ ᱚᱱᱠᱟ ᱜᱮ ᱥᱮᱨᱢᱟ ᱟᱹᱲᱤ ᱠᱚᱦᱚᱸ ᱱᱚᱝᱠᱟ ᱜᱮ ᱦᱩᱭᱩᱜ ᱛᱟᱵᱚᱱᱟ᱾ ᱟᱫᱚ ᱫᱤᱱ ᱫᱤᱱ ᱛᱮ ᱡᱚᱛᱚ ᱵᱚᱱ ᱟᱫᱮᱜᱼᱟ᱾
ᱦᱳᱭ ᱜᱚᱝᱠᱮ ᱦᱳᱭ᱾
ᱟᱥᱚᱜ ᱟᱭ ᱥᱮᱨᱢᱟ ᱡᱟᱹᱲᱤ ᱫᱚ ᱟᱵᱚ ᱥᱟᱱᱛᱟᱲ ᱫᱚ ᱟᱹᱰᱤᱜᱮ ᱤᱭᱟᱹᱮ ᱡᱤᱱᱤᱥ ᱠᱟᱱᱟ ᱫᱚᱨᱠᱟᱨ ᱡᱤᱱᱤᱥ ᱠᱟᱱ ᱛᱟᱵᱚᱱᱟ ᱟᱵᱚᱣᱟᱜ ᱫᱚ᱾
ᱡᱮᱦᱮᱛᱩ ᱟᱵᱚ ᱫᱚ ᱵᱟᱹᱫᱽ ᱵᱟᱹᱭᱦᱟᱹᱲ ᱨᱮ ᱠᱟᱹᱢᱤ ᱠᱟᱛᱮᱫ ᱡᱚᱢ ᱦᱚᱲ ᱠᱟᱱᱟ ᱵᱚᱱ᱾
ᱦᱚᱭ ᱜᱚᱢᱠᱮ ᱦᱚᱭ᱾
ᱟᱨ ᱫᱤᱠᱩ ᱠᱚᱫᱚ ᱚᱠᱟ ᱟᱹᱰᱤ ᱥᱟᱺᱜᱤᱧ ᱥᱟᱺᱜᱤᱧ ᱫᱤᱥᱚᱢ ᱠᱚᱨᱮᱜ ᱠᱟᱹᱢᱤ ᱠᱚ ᱪᱟᱞᱟᱜ ᱠᱟᱱᱟ᱾ ᱩᱱᱠᱩᱣᱟᱜ ᱫᱚᱻᱚᱻᱚ ᱩᱱᱠᱩᱣᱟᱜ ᱟᱞᱟᱫᱟ ᱵᱮᱯᱟᱨ ᱠᱟᱱ ᱛᱟᱠᱚᱣᱟ᱾
ᱦᱮᱸ ᱜᱚᱝᱠᱮ ᱱᱚᱝᱠᱟ ᱫᱚ ᱢᱮᱴᱨᱤᱠ ᱠᱚ ᱯᱟᱥ ᱟᱨ ᱟᱨ ᱠᱚ ᱪᱟᱞᱟᱜ ᱠᱟᱱᱟ ᱵᱟᱭᱨᱮ ᱠᱟᱹᱢᱤ᱾
ᱦᱳᱭ ᱦᱳᱭ ᱦᱳᱭ ᱜᱚᱝᱠᱮ᱾
ᱦᱳᱭ ᱜᱚᱝᱠᱮ᱾ ᱚᱝᱠᱟ ᱟᱸᱡᱚᱢᱚᱜ ᱠᱟᱱᱟ ᱛᱚ ᱜᱚᱝᱠᱮ
ᱦᱳᱭ ᱜᱚᱝᱠᱮ ᱠᱟᱹᱴᱤᱡ ᱢᱳᱵᱟᱭᱤᱞ ᱨᱮ ᱪᱮᱫᱠᱟ ᱟᱸᱡᱚᱢᱚᱜ ᱠᱟᱱ ᱛᱟᱵᱮᱱᱟ ᱴᱟᱣᱟᱨ ᱠᱚ ᱰᱤᱥᱴᱟᱵᱮᱫ ᱛᱟᱵᱮᱱᱟ᱾
ᱦᱳᱭ ᱜᱚᱝᱠᱮ ᱴᱟᱣᱟᱨ ᱠᱚᱭ ᱰᱤᱥᱴᱟᱵ ᱮᱫᱟ ᱱᱚᱰᱮ᱾
ᱦᱮᱸᱛᱚ ᱦᱮᱸᱛᱚ ᱟᱹᱰᱤ ᱱᱟᱯᱟᱭ᱾
ᱟᱹᱞᱤᱧ ᱟᱹᱞᱤᱧᱟᱜ ᱠᱟᱛᱷᱟ ᱛᱮᱫᱚ ᱱᱚᱣᱟ ᱡᱩᱫᱤ ᱠᱚ ᱢᱟᱱᱟᱣ ᱠᱮᱭᱟ ᱥᱟᱱᱛᱟᱲ᱾ ᱠᱚ ᱛᱟᱦᱚᱞᱮ ᱥᱮᱨᱢᱟ ᱨᱮ ᱫᱟᱜ ᱡᱟᱹᱲᱤ ᱦᱚᱸ ᱦᱩᱭ ᱠᱚᱜᱼᱟ ᱦᱮᱸ ᱵᱚᱸᱜᱟ ᱵᱩᱨᱩ ᱠᱚᱠᱚ ᱵᱟᱹᱜᱤᱭᱮᱫᱟ᱾ ᱯᱷᱳᱱ ᱛᱮᱻᱜᱮ ᱱᱚᱜ ᱱᱷᱟᱜ ᱦᱩᱭᱩᱜ ᱠᱟᱱᱟ ᱱᱚᱣᱟ ᱫᱚ ᱟᱹᱞᱤᱧ ᱦᱚᱞᱤᱧ ᱵᱩᱡᱽ ᱫᱟᱲᱮᱭᱟᱜ ᱠᱟᱱᱟ᱾
ᱛᱚ ᱥᱮᱣᱨᱟ ᱠᱚ ᱡᱩᱫᱤ ᱢᱟᱱᱟᱣ ᱠᱮᱭᱟ ᱠᱚ ᱵᱚᱸᱜᱟ ᱵᱩᱨᱩ ᱠᱚ ᱛᱚ ᱵᱚᱸᱜᱟ ᱵᱩᱨᱩ ᱨᱟᱹᱥᱠᱟᱹ ᱛᱮ ᱟᱵᱚ ᱠᱚ ᱧᱮᱞ ᱠᱮᱵᱚᱱᱟ
ᱦᱚᱭ ᱦᱚᱭ ᱦᱚᱭ ᱡᱮᱦᱮᱛᱩ ᱢᱟᱱᱮ ᱟᱵᱚ ᱟᱵᱚ ᱠᱷᱟᱹᱛᱤᱨ ᱛᱮᱜᱮ ᱩᱱᱠᱩ ᱟᱨ ᱩᱱᱠᱩ ᱠᱷᱟᱹᱛᱤᱨ ᱛᱮᱜᱮ ᱟᱵᱚ ᱦᱚᱭ ᱥᱮ
ᱦᱚᱭ ᱦᱚᱭ ᱦᱚᱭ
ᱟᱫᱚ ᱢᱮᱱᱠᱷᱟᱱ ᱩᱱᱠᱩ ᱫᱚ ᱡᱟᱦᱟᱸᱭ ᱵᱚᱸᱜᱟ ᱵᱩᱨᱩ ᱵᱚᱱ ᱞᱟᱹᱭ ᱠᱚ ᱩᱱᱠᱩ ᱫᱚ ᱟᱵᱚ ᱠᱷᱚᱱ ᱟᱹᱰᱤ ᱪᱮᱛᱟᱱ ᱨᱮ ᱢᱮᱱᱟᱜ ᱦᱚᱭ ᱥᱮ ᱟᱵᱚ ᱫᱚ ᱟᱵᱚ ᱫᱚ ᱧᱮᱞ ᱧᱮᱞ ᱟᱵᱚ ᱡᱩᱫᱤ ᱵᱟᱵᱚᱱ ᱧᱮᱞ ᱠᱚᱣᱟ ᱩᱱᱠᱩ ᱪᱤᱠᱟᱹ ᱛᱮᱠᱚ ᱧᱮᱞ ᱵᱚᱱᱟ ᱦᱚᱭ ᱥᱮ
ᱦᱚᱭ ᱦᱚᱭ
ᱡᱮᱢᱚᱱ ᱧᱮᱞᱚᱜᱚᱜ ᱠᱟᱱᱟ ᱢᱟᱱᱮ ᱚᱠᱚᱭ ᱠᱚᱫᱚ ᱡᱟᱦᱮᱨ ᱛᱷᱟᱱ ᱦᱚᱸ ᱡᱩᱛᱟᱹ ᱠᱟᱛᱮᱫ ᱠᱚ ᱵᱚᱞᱚᱜ ᱠᱟᱱ
ᱦᱚᱭ ᱜᱚᱝᱠᱮ ᱥᱩᱫ ᱠᱚ ᱠᱚ ᱦᱮᱸ
ᱠᱚᱭ ᱥᱩᱴ ᱦᱚᱨᱠᱟᱛ ᱠᱚᱭ ᱦᱟᱯᱷ ᱯᱮᱱ ᱦᱚᱨᱠᱷᱛᱮᱫ ᱜᱮ ᱵᱚᱞᱚ ᱟᱨ ᱱᱚᱝᱠᱟ ᱠᱟᱛᱮᱫ ᱫᱚ ᱵᱚᱸᱜᱟ ᱵᱩᱨᱩ ᱫᱚ ᱪᱤᱠᱟᱹᱛᱮ ᱨᱟᱹᱥᱠᱟᱹᱭ ᱟᱹᱭᱠᱟᱹᱣᱟ
ᱦᱚᱭ ᱜᱚᱝᱠᱮ ᱦᱚᱭ ᱱᱚᱝᱠᱟ ᱟᱹᱰᱤ ᱡᱟᱭᱜᱟ ᱨᱮᱜᱮ ᱧᱮᱞ ᱠᱟᱱᱟ ᱵᱟᱦᱟ ᱢᱟᱜ ᱢᱚᱬᱮ ᱠᱚᱨᱮ ᱦᱮᱸ ᱵᱚᱸᱜᱟ ᱠᱚ ᱢᱟᱱᱮ ᱱᱚᱝᱠᱟ ᱠᱚ ᱵᱚᱞᱚ ᱠᱟᱱᱟ
ᱦᱚᱭ ᱦᱚᱭ
ᱦᱟᱸ ᱦᱟᱸ
ᱚᱱᱟ ᱠᱷᱟᱹᱛᱤᱨ ᱛᱮᱜᱮ ᱵᱟᱝ ᱫᱚ ᱚᱱᱚᱝᱠᱟ ᱫᱟᱜ ᱡᱟᱹᱲᱤ ᱠᱚ ᱦᱚᱸ ᱵᱟᱝ ᱦᱩᱭᱩᱜ ᱠᱟᱱᱟ ᱟᱵᱚ ᱡᱚᱥᱟ ᱥᱚᱢᱚᱭ ᱨᱮ
ᱦᱚᱭ ᱦᱚᱭ ᱚᱱᱟ ᱚᱱᱟ ᱠᱷᱟᱹᱛᱤᱨ ᱛᱮᱜᱮ ᱟᱹᱞᱤᱧ ᱫᱚᱞᱤᱧ ᱢᱚᱱᱮᱭᱮᱫᱟ ᱡᱮ ᱚᱱᱟ ᱠᱚ ᱥᱮᱣᱨᱟ ᱠᱚ ᱵᱟᱝ ᱢᱟᱱᱟᱣ ᱠᱷᱟᱹᱛᱤᱨ ᱜᱮ ᱦᱚᱭ ᱛᱚ ᱱᱚᱣᱟ ᱠᱚ ᱮᱸᱴᱠᱮᱴᱚᱬᱮ ᱠᱚ ᱟᱵᱚᱣᱟᱜ ᱦᱩᱭᱩᱜ ᱠᱟᱱᱟ᱾
ᱦᱚᱭ ᱦᱚᱭ ᱦᱚᱭ
ᱛᱟᱦᱚᱞᱮ ᱜᱚᱝᱠᱮ ᱱᱤᱛᱚᱜ ᱫᱚ ᱪᱮᱫ ᱵᱚᱱ ᱪᱤᱠᱟᱹ ᱞᱮᱠᱷᱟᱱ ᱥᱮ ᱪᱮᱫ ᱞᱮᱠᱟ ᱟᱵᱤᱱᱟᱜ ᱟᱹᱵᱤᱱᱟᱜ ᱩᱭᱦᱟᱹᱨ ᱵᱷᱟᱵᱽᱱᱟ ᱛᱮ ᱪᱮᱫ ᱮ ᱞᱟᱹᱭ ᱛᱟᱵᱤᱱᱟ ᱪᱮᱫ ᱵᱚᱱ ᱪᱤᱠᱟᱹ ᱞᱮᱠᱷᱟᱱ ᱜᱮ ᱱᱚᱣᱟ ᱡᱤᱱᱤᱥ ᱠᱚ ᱥᱮ ᱱᱚᱣᱟ ᱡᱟᱦᱟᱸ ᱛᱤᱱᱟᱹᱜ ᱵᱟᱹᱲᱤᱡ ᱡᱤᱱᱤᱥ ᱵᱟᱹᱲᱤᱡ ᱵᱟᱹᱲᱤᱡ ᱦᱩᱭᱩᱜ ᱠᱷᱟᱱ ᱪᱤᱠᱟᱹ ᱛᱮᱵᱚᱱ ᱱᱟ ᱱᱟᱯᱟᱭ ᱨᱩᱣᱟᱹᱲᱟ
ᱟᱫᱚ ᱱᱚᱣᱟ ᱫᱚ ᱟᱹᱞᱤᱧ ᱫᱚᱞᱤᱧ ᱞᱮᱭᱟ ᱡᱮ ᱥᱮᱣᱨᱟ ᱠᱚ ᱢᱟᱱᱟᱣ ᱵᱟᱛᱟᱣ ᱵᱚᱸᱜᱟ ᱵᱩᱨᱩ ᱠᱚ ᱫᱮᱵᱟ ᱥᱮᱵᱟ ᱦᱮᱸ ᱱᱚᱝᱠᱟ ᱪᱷᱩᱴᱢᱩᱴ ᱵᱟᱝ ᱦᱚᱨᱚᱜ ᱠᱟᱛᱮᱜ ᱥᱟᱨ ᱠᱚ ᱛᱷᱟᱱ ᱠᱚ ᱵᱟᱝ ᱵᱚᱞᱚᱜ ᱦᱟᱸ
ᱦᱚᱭ
ᱚᱱᱟ ᱠᱚ ᱥᱮᱨᱣᱟ ᱠᱚ ᱴᱷᱤᱠ ᱢᱚᱛᱚ ᱯᱟᱞᱚᱱ ᱤᱫᱤᱭᱟ ᱵᱚᱱ ᱟᱨ ᱢᱚᱵᱟᱭᱤᱞ ᱠᱚᱨᱮ ᱡᱮᱢᱚᱱ ᱚᱱᱠᱟ ᱵᱟᱵᱚᱱ
ᱦᱚᱭ ᱦᱚᱭ ᱦᱚᱭ ᱜᱚᱝᱠᱮ ᱦᱚᱭ
ᱵᱟᱠᱷᱟᱱ ᱢᱚᱵᱟᱭᱤᱞ ᱠᱷᱟᱹᱛᱤᱨ ᱛᱮᱜᱮ ᱛᱚᱵᱚᱱ ᱵᱟᱹᱲᱤᱡᱚᱜ ᱠᱟᱱᱟ ᱥᱮ
ᱦᱚᱭ ᱦᱚᱭ ᱜᱚᱝᱠᱮ